ᱦᱮᱞᱳ ᱦᱮᱞᱳ
ᱦᱮᱞᱳ
ᱦᱮᱸ ᱜᱚᱢᱠᱮ ᱡᱚᱦᱟᱨ ᱜᱮ᱾
ᱦᱳᱭ
ᱦᱮᱸ ᱱᱟᱯᱟᱭ ᱵᱟᱲᱟ ᱜᱮ, ᱟᱨ ᱚᱲᱟᱜ ᱠᱚᱨᱮ ᱦᱚᱸ ᱱᱟᱯᱟᱭ ᱵᱟᱲᱟᱟᱜ ᱜᱮ, ᱟᱹᱵᱤᱱ ᱞᱟᱹᱭ ᱵᱤᱱ ᱟᱹᱵᱤᱱ ᱚᱠᱟ ᱞᱮᱠᱟ ᱢᱮᱱᱟᱜ ᱵᱤᱱᱟ ᱚᱲᱟᱜ ᱠᱚᱨᱮ ᱦᱚᱸ ᱚᱠᱟ ᱞᱮᱠᱟ ᱢᱮᱱᱟᱜ ᱠᱚᱣᱟ?
ᱦᱳᱭ ᱱᱟᱯᱟᱭ ᱵᱟᱲᱟ ᱜᱮ ᱢᱮᱱᱟᱜ ᱞᱮ ᱱᱟᱯᱟᱭ ᱜᱮ ᱢᱮᱱᱟᱜ ᱞᱤᱧᱟ ᱚᱲᱟᱜ ᱠᱚᱥᱮᱜ ᱦᱚᱸ ᱡᱚ ᱛᱚ ᱱᱟᱯᱟᱭ ᱜᱮ ᱢᱮᱱᱟᱜ ᱠᱚᱣᱟ ᱱᱟᱯᱟᱭ ᱵᱟᱲᱟ ᱠᱚᱜᱮ ᱢᱮᱱᱟᱜ ᱠᱚᱜᱮᱭᱟ᱾
ᱟᱨ ᱡᱚᱢ ᱵᱟᱲᱟ ᱦᱩᱭᱱᱟ ᱥᱮ ᱵᱟᱝ? ᱟᱪᱪᱷᱟ ᱡᱚᱢ ᱵᱟᱲᱟ ᱠᱟᱛᱮ ᱱᱤᱛᱚᱜ ᱫᱚ ᱪᱮᱫ ᱵᱤᱱ ᱢᱚᱱᱮᱭ ᱫᱟ ᱚᱠᱟᱥᱮᱱ ᱵᱤᱱ ᱥᱮᱱᱚᱜᱼᱟ?
ᱡᱚᱢ ᱵᱟᱲᱟ ᱠᱚᱫᱚ ᱱᱚᱜᱼᱚᱭ ᱦᱩᱭᱱᱟ ᱟᱫᱚ ᱱᱚᱜᱼᱚᱭ ᱡᱤᱨᱟᱹᱣ ᱵᱟᱲᱟ ᱦᱩᱭ ᱠᱟᱱᱟ᱾ ᱨᱚᱯᱚᱲ ᱜᱮ ᱦᱩᱭᱩᱜ ᱠᱟᱱᱟ ᱱᱤᱛ ᱫᱚ ᱱᱟᱦᱟᱜ ᱚᱠᱟ ᱥᱮᱜ ᱦᱚᱸ ᱵᱟᱹᱞᱤᱧ ᱪᱟᱞᱟᱜᱼᱟ ᱦᱳᱭ᱾
ᱟᱪᱪᱷᱟ ᱟᱪᱪᱷᱟ ᱡᱟᱦᱟᱱᱟᱜ ᱠᱷᱮᱞ ᱡᱟᱦᱟᱱᱟᱜ ᱠᱷᱮᱞ ᱠᱚ ᱪᱮᱫ ᱵᱤᱱ ᱞᱟᱹᱭᱮᱫᱟ ᱜᱚᱢᱠᱮ?
ᱚ ᱠᱷᱮᱞ ᱠᱳ ᱠᱷᱮᱞ ᱠᱚ ᱫᱚ ᱱᱟᱦᱟᱜ ᱱᱚᱜᱼᱚᱭ ᱦᱳᱭ ᱜᱚᱢᱠᱮ ᱨᱚᱲ ᱵᱮᱱ ᱟᱸᱡᱚᱢ ᱴᱷᱤᱠᱮᱜ ᱠᱟᱱ ᱜᱮᱭᱟ?
ᱦᱚᱸ, ᱟᱸᱡᱚᱢᱚᱜ ᱠᱟᱱ ᱜᱮᱭᱟ ᱞᱟᱹᱭ ᱵᱤᱱ?
ᱦᱚᱜᱼᱚᱭ ᱠᱷᱮᱞ ᱠᱚ ᱫᱚ ᱦᱟᱸᱜ ᱵᱤᱥᱮᱥ ᱫᱚ ᱱᱤᱛᱳᱜ ᱫᱚ ᱦᱟᱸᱜ ᱵᱟᱝ ᱵᱷᱟᱜᱮᱜ ᱠᱟᱱᱟ ᱾ ᱪᱮᱫᱟᱜ ᱡᱮ ᱠᱷᱮᱞ ᱠᱚ ᱫᱚ ᱱᱟᱦᱟᱜ ᱵᱤᱥᱮᱥ ᱫᱚ ᱵᱟᱝ ᱦᱳᱭᱳᱜ ᱠᱟᱱᱟ ᱾ ᱥᱚᱢᱚᱭ ᱠᱚ ᱜᱮ ᱛᱚ,
ᱦᱳᱭ ᱥᱮ, ᱟᱫᱚ ᱚᱱᱟ ᱟᱫᱚ ᱱᱟᱦᱟᱜ ᱚᱝᱠᱟ ᱦᱚᱸ ᱦᱚᱲᱢᱚ ᱠᱚ ᱯᱷᱤᱨᱤ ᱞᱟᱹᱜᱤᱫ ᱛᱮ ᱫᱚ ᱱᱟᱦᱟᱜ, ᱴᱟᱺᱰᱤ ᱥᱮᱫ ᱠᱚ ᱟᱹᱭᱩᱵ ᱵᱤᱞᱟ ᱫᱟᱲᱟ ᱵᱟᱲᱟᱭ ᱪᱟᱞᱟᱜ ᱦᱩᱭᱩᱜᱼᱟ ᱵᱚᱞ ᱛᱷᱤᱭᱟᱹ ᱠᱚ ᱱᱟᱦᱟᱜ ᱢᱤᱫ ᱜᱷᱟᱹᱲᱤ ᱾ ᱤᱱᱟᱹ ᱜᱮ,
ᱦᱩᱸ, ᱦᱳᱭ ᱱᱤᱛᱳᱜ ᱦᱚᱸ ᱟᱞᱮ ᱥᱮᱱ ᱦᱚᱸ ᱠᱷᱮᱞ ᱞᱮᱠᱟ ᱛᱮ ᱫᱚ ᱱᱚᱜᱼᱚᱭ ᱠᱨᱤᱠᱮᱴ ᱠᱷᱚᱱᱟᱜ ᱠᱷᱮᱞ ᱵᱟᱲᱟ ᱠᱟᱱᱟ, ᱟᱫᱚ ᱛᱮᱦᱮᱧ ᱡᱟᱣᱦᱟᱸ ᱟᱞᱮ ᱱᱚᱛᱮ ᱢᱟ ᱨᱟᱛ ᱠᱚ ᱜᱚᱦᱚᱲ ᱮᱫᱟ ᱟᱫᱚ ᱨᱟᱛ ᱜᱚᱦᱚᱲ ᱱᱤᱭᱮ ᱟᱫᱚ ᱟᱹᱛᱩ ᱴᱚᱞᱟ ᱠᱚᱲᱟ ᱠᱚ ᱢᱟᱠᱚ ᱢᱟ ᱡᱷᱚᱛᱚ ᱠᱚ ᱥᱮᱱ ᱪᱟᱵᱟ ᱟᱹᱛᱩ ᱢᱟ ᱥᱩᱱᱥᱟᱱ ᱜᱮ ᱵᱩᱡᱷᱟᱹᱜ ᱠᱟᱱᱟ ᱟᱹᱛᱩ ᱠᱚᱲᱟ ᱠᱚ ᱦᱚᱸ ᱟᱨᱦᱚᱸ ᱜᱟᱯ ᱜᱟᱞᱢᱟᱨᱟᱣ ᱵᱟᱲᱟ ᱵᱟᱠᱷᱨᱟ ᱦᱚᱸ ᱵᱟᱹᱱᱩᱜ ᱠᱚᱣᱟ ᱢᱤᱫᱴᱟᱝ ᱜᱟᱱ ᱦᱚᱲ ᱦᱚᱸ ᱚᱠᱚᱭ ᱥᱟᱞᱟᱜ ᱫᱚᱢ ᱨᱚᱯᱚᱲ ᱜᱟᱞᱢᱟᱨᱟᱜᱼᱟ?
ᱦᱳᱭ ᱡᱟᱦᱟᱸ ᱮᱱᱛᱮᱫ ᱵᱮᱱ ᱢᱮᱱᱠᱮ ᱠᱨᱤᱠᱮᱴ ᱵᱟᱠᱷᱨᱟ ᱠᱨᱤᱠᱮᱴ ᱫᱚ ᱱᱟᱦᱟᱸᱜ ᱤᱧ ᱦᱚ ᱟᱹᱰᱤ
ᱡᱟᱹᱥᱛᱤ ᱜᱤᱞᱤᱧ ᱠᱩᱥᱤᱭᱟᱜ ᱛᱟᱦᱮᱱᱟ ᱛᱮᱦᱤᱧ ᱫᱚ ᱱᱟᱦᱟᱜ ᱜᱟᱛᱮ ᱦᱩᱭᱩᱜ ᱠᱟᱱ ᱤᱝᱞᱮᱱᱰ ᱱᱟᱦᱟᱜ, ᱟᱫᱚ ᱚᱱᱟ ᱦᱚ ᱸᱞᱤᱧ ᱧᱮᱞᱮᱫ ᱠᱟᱱ ᱜᱮᱭᱟ ᱱᱟᱦᱟᱜ, ᱟᱹᱞᱤᱧ ᱠᱨᱤᱠᱮᱴ ᱠᱚ ᱫᱚ ᱱᱟᱦᱟᱸᱜ ᱞᱤᱧ ᱠᱷᱮᱞᱳᱜ ᱜᱮᱭᱟ ᱟᱨ ᱯᱷᱩᱴᱵᱚᱞ ᱠᱚ ᱦᱚᱸ ᱞᱤᱧ ᱜᱟᱛᱮᱜ ᱠᱟᱱ ᱛᱟᱦᱮᱱᱟᱜ ᱫᱚ,
ᱟᱫᱚ ᱯᱷᱩᱴᱵᱚᱞ ᱠᱷᱮᱹᱞ ᱨᱮ ᱦᱚᱸ ᱜᱚᱨᱚᱡᱽ ᱫᱚ ᱫᱩᱞᱟᱹᱲ ᱫᱚ ᱛᱟᱦᱮᱸ ᱠᱟᱱᱟ ᱟᱫᱚ ᱡᱚᱠᱷᱚᱱ ᱟᱹᱞᱤᱧ ᱢᱟ ᱵᱟᱹᱞᱤᱧ ᱫᱟᱹ ᱫᱟᱹᱲ ᱫᱟᱲᱮᱜᱼᱟ, ᱟᱫᱚ ᱡᱟᱦᱟᱸ ᱛᱤᱱᱟᱹᱜ ᱫᱟᱹᱲ ᱫᱚᱨᱠᱟᱨ ᱟᱹᱞᱤᱧ ᱢᱟ ᱱᱚᱝᱠᱟ ᱢᱟ ᱵᱟᱹᱞᱤᱧ ᱫᱟᱹᱲ ᱫᱟᱲᱮᱭᱟᱜ ᱜᱮᱭᱟ ᱟᱫᱚ ᱞᱟᱹᱭ ᱠᱮᱫᱟ ᱞᱤᱧ ᱟᱹᱞᱤᱧ ᱛᱮᱜᱮ ᱞᱤᱧ ᱵᱩᱡᱷᱟᱹᱣ ᱜᱮᱭᱟ᱾ ᱪᱮ ᱵᱟᱝᱟᱱᱟ ᱵᱚᱞ ᱵᱟᱡᱟᱣ ᱠᱟᱛᱮᱫ ᱦᱚᱸ ᱡᱟᱸᱜᱟ ᱠᱚ ᱦᱚᱸᱢ ᱨᱟᱹᱯᱩᱫᱚᱜ ᱛᱟᱢᱟ ᱪᱷᱚᱴᱟ ᱟᱢ ᱠᱤ ᱡᱟᱦᱟᱸᱭ ᱛᱷᱤᱭᱟᱹ ᱵᱟᱡᱟᱣ ᱢᱮᱭᱟ ᱚᱱᱟ ᱵᱚᱛᱚᱨ ᱠᱚᱛᱮ ᱟᱹᱞᱤᱧ ᱫᱚ ᱟᱫᱚ ᱠᱷᱮᱞᱟ ᱫᱩᱞᱤᱧ ᱢᱩᱪᱟᱹᱫ ᱟᱠᱟᱫ ᱞᱮᱠᱟ ᱞᱤᱧ ᱢᱩᱪᱟᱹᱫ ᱩᱛᱟᱹᱨ ᱠᱟᱜᱼᱟ ᱱᱟᱦᱟᱜ ᱵᱚᱞ ᱠᱷᱮᱞ ᱠᱚ ᱫᱚ ᱤᱱᱟᱹ ᱯᱚᱨᱮ ᱫᱚ ᱱᱚᱜᱼᱚᱭ ᱠᱨᱤᱠᱮᱴᱞᱤᱧ ᱠᱩᱥᱤᱭᱟ ᱛᱮ ᱠᱨᱤᱠᱮᱴ ᱜᱤᱞᱤᱧ ᱟᱯᱱᱟᱨᱟᱱᱟ ᱟᱫᱚ ᱚᱱᱟ ᱜᱤᱞᱤᱧ ᱠᱷᱮᱞ ᱵᱟᱲᱟᱭᱮᱫᱟ ᱱᱚᱝᱠᱟ ᱾
ᱵᱟᱨᱭᱟ ᱴᱚᱱᱟ, ᱢᱤᱫᱴᱮᱱ ᱨᱮ ᱫᱚ ᱱᱟᱦᱟᱜ ᱢᱤᱫᱴᱮᱱ ᱨᱮ ᱫᱚ ᱱᱟᱦᱟᱜ ᱯᱷᱟᱭᱱᱮᱞ ᱞᱮ ᱡᱤᱛᱟᱹᱣ ᱮᱱᱟ ᱟᱨ ᱢᱤᱫᱴᱮᱱ ᱨᱮ ᱫᱚ ᱱᱟᱦᱟᱜ ᱞᱮ ᱦᱟᱨᱟᱣᱱᱟ ᱯᱷᱟᱭᱱᱮᱞ ᱨᱮ ᱾
ᱦᱳᱭ, ᱟᱫᱚ ᱵᱟᱨᱭᱟ ᱵᱟᱨᱭᱟ ᱞᱮ ᱠᱷᱮᱞᱮᱱᱟ ᱟᱨ ᱟᱫᱚ ᱡᱮᱢᱚᱱ ᱥᱤᱡᱮᱱ ᱨᱮ ᱡᱟᱦᱟᱸ ᱠᱷᱮᱞᱟ ᱠᱚ ᱦᱩᱭᱩᱜ ᱛᱮᱱᱟᱫᱚ ᱩᱱ ᱥᱩᱢᱟᱹᱭ ᱚᱠᱛᱮ ᱫᱚ ᱱᱟᱦᱟᱜ ᱟᱹᱰᱤ ᱢᱚᱡᱽ ᱦᱳᱭᱳᱜᱼᱟ ᱾ ᱟᱫᱚ ᱱᱤᱛᱳᱜ ᱫᱚ ᱱᱟᱦᱟᱸᱜ ᱠᱨᱤᱠᱮᱴ ᱠᱷᱮᱞᱟ ᱥᱤᱡᱤᱱ ᱫᱚ ᱵᱟᱹᱭ ᱵᱟᱹᱭᱛᱮ ᱦᱟᱸᱜ ᱢᱩᱪᱟᱹᱫᱚᱜ ᱠᱟᱱ ᱛᱟᱞᱮᱭᱟ ᱟᱫᱚ ᱢᱤᱫ ᱵᱟᱨ ᱠᱷᱟᱹᱞᱤ ᱴᱩᱨᱱᱟᱢᱮᱱᱴ ᱜᱮ ᱱᱤᱛᱳᱜ ᱫᱚᱞᱮ ᱜᱟᱛᱮᱜ ᱠᱟᱱᱟ ᱯᱷᱨᱮᱱᱰᱞᱤ ᱠᱚᱫᱚ ᱱᱤᱛᱳᱜ ᱫᱚ ᱵᱟᱞᱮ ᱜᱟᱛᱮᱜ ᱠᱟᱱᱟ ᱟᱞᱮ ᱫᱚ
ᱟᱞᱮ ᱥᱮᱱᱚᱜ ᱱᱚᱛᱮ ᱢᱩᱪᱟᱹᱫ ᱫᱚ ᱢᱩᱪᱟᱹᱫ ᱜᱚᱫᱚᱜ ᱠᱟᱱᱟ ᱚᱠᱟ ᱠᱚᱨᱮ ᱴᱩᱨᱱᱟᱢᱮᱱᱴ ᱠᱚ ᱜᱮ ᱦᱩᱭᱩᱜ ᱠᱟᱱᱟ ᱱᱟᱜ ᱚᱱᱛᱮ ᱠᱚᱨᱮᱜ ᱜᱮ ᱥᱮᱱ ᱵᱟᱲᱟ ᱦᱩᱭᱩᱜ ᱚᱱᱟ ᱧᱮᱞ ᱠᱚ ᱦᱚᱸ ᱟᱨ ᱚᱠᱟ ᱠᱚᱨᱮ ᱡᱩᱫᱤ ᱯᱩᱭᱥᱟᱹ ᱠᱚᱢᱟ ᱫᱤᱱ ᱜᱮ ᱦᱟᱸᱜ ᱵᱟᱝ ᱛᱟᱦᱮᱸ ᱵᱟᱲᱟᱜ ᱠᱟᱱᱟ ᱡᱩᱫᱤ ᱯᱚᱭᱥᱟᱹ ᱠᱚ ᱛᱟᱦᱮᱱ ᱠᱷᱟᱱ ᱠᱷᱟᱱ ᱢᱟᱱᱟᱸᱜ ᱮᱱᱴᱨᱤ ᱯᱷᱤ ᱦᱚᱸ ᱦᱟᱛᱟᱣ ᱦᱩᱭᱩᱜ ᱠᱟᱱ ᱜᱮᱭᱟ ᱦᱟᱛᱟᱣ ᱦᱩᱭ ᱠᱟᱛᱮᱫ ᱠᱷᱮᱹᱞ ᱵᱟᱞᱟ ᱦᱚᱸ ᱦᱩᱭ ᱵᱟᱲᱟᱜ ᱠᱟᱱ ᱜᱮᱭᱟ
ᱦᱳᱭ ᱦᱳᱭ ᱡᱮᱢᱚᱱ ᱢᱤᱫᱴᱮᱱ ᱨᱟᱹᱥᱠᱟᱹ ᱛᱟᱦᱮᱱ ᱠᱷᱟᱱ ᱢᱤᱫᱴᱮᱱ ᱠᱷᱮᱞᱟ ᱨᱮᱭᱟᱜ ᱢᱟᱱᱮ ᱦᱚᱲᱢᱚ ᱨᱮ ᱯᱷᱩᱨᱛᱤ ᱠᱚ ᱛᱟᱦᱮᱱ ᱠᱷᱟᱱ ᱚᱱᱟ ᱠᱷᱮᱞᱳᱰ ᱜᱮ ᱥᱟᱱᱟ ᱛᱟᱦᱮᱱᱟ ᱟᱨ ᱠᱷᱮᱞᱳᱰ ᱫᱚ ᱵᱟᱝ ᱡᱟᱦᱟᱸ ᱛᱤᱱᱟᱹᱜ ᱡᱷᱟᱹᱞ ᱨᱮᱜᱮ ᱠᱷᱮᱞᱟ ᱠᱚ ᱦᱩᱭᱩᱜ ᱛᱟᱦᱮᱱᱟ ᱥᱮ ᱜᱟᱛᱮ ᱠᱚ ᱦᱩᱭᱩᱜ ᱛᱟᱦᱮᱱᱟ ᱚᱱᱟ ᱡᱟᱭᱜᱟ ᱫᱚᱵᱩᱱ ᱞᱮ ᱞᱮᱵᱮᱫ ᱛᱤᱭᱳᱜ ᱜᱮᱟᱢ ᱪᱟᱞᱟᱜ ᱜᱮᱭᱟᱢ ᱟᱫᱚ ᱴᱩᱨᱱᱟᱢᱮᱱᱴ ᱢᱚᱛᱚ ᱥᱩᱫᱷᱩ ᱫᱚ ᱵᱟᱝ ᱟᱵᱚ ᱫᱚ ᱡᱩᱫᱤ ᱟᱛᱳ ᱨᱮᱱ ᱠᱚᱲᱟ ᱠᱚ ᱥᱮ ᱚᱱᱛᱮᱱ ᱡᱚᱴᱟᱣ ᱠᱚ ᱢᱤᱞᱟᱹᱣ ᱠᱟᱛᱮᱫ ᱡᱩᱫᱤ ᱡᱟᱦᱟᱸ ᱨᱮ ᱯᱷᱨᱮᱱᱰᱥ ᱠᱚᱠᱚ ᱦᱟᱛᱟᱣᱮᱫ ᱠᱟᱱᱟ ᱚᱸᱰᱮ ᱦᱚᱸ ᱥᱮᱱᱚᱜ ᱜᱮᱭᱟ ᱟᱨ ᱫᱟᱠᱟ ᱠᱚ ᱡᱚᱢ ᱵᱟᱹᱜᱤ ᱠᱟᱛᱮᱜ ᱦᱚᱸ ᱥᱮᱱᱚᱜ ᱚᱱᱠᱟ ᱢᱟᱱᱮ ᱢᱚᱱᱮᱨᱮ ᱨᱟᱹᱥᱠᱟᱹ ᱢᱮᱱᱟᱜ-ᱟ ᱱᱟᱜ ᱚᱱᱟ ᱴᱟᱜ ᱯᱟᱹᱨᱛᱤ ᱫᱚ ᱦᱳᱭ ᱥᱮ
ᱦᱮᱸ ᱦᱮᱸ ᱠᱨᱤᱠᱮᱴ ᱵᱟᱫ ᱠᱟᱛᱮᱫ ᱦᱚᱸ ᱟᱞᱮ ᱦᱚᱸ ᱟᱹᱰᱤ ᱟᱢᱫᱟ ᱞᱮ ᱠᱷᱮᱞᱳ ᱟᱠᱟᱫᱟ ᱡᱟᱦᱟᱸ ᱚᱱᱮ ᱡᱮᱢ ᱵᱷᱚᱞᱤ ᱞᱮ ᱠᱷᱮᱞ ᱜᱮᱭᱟ ᱵᱷᱚᱞᱤ ᱨᱮᱦᱚᱸ ᱱᱚᱝᱠᱟᱞᱮ ᱯᱟᱜᱽᱞᱟ ᱞᱮᱠᱟᱞᱮ ᱯᱟᱜᱽᱞᱟ ᱞᱮᱱᱟ ᱡᱟᱣᱚ ᱟᱵᱚ ᱦᱚᱸ ᱥᱚᱵ ᱡᱮᱭᱮ ᱢᱟᱱᱮ ᱫᱟᱜ ᱡᱟᱹᱯᱩᱫ ᱦᱚᱸ ᱵᱟᱞᱮ ᱢᱟᱱᱟᱣ ᱜᱚᱫ ᱞᱮᱜ-ᱟ ᱚᱱᱠᱟ ᱞᱮᱠᱟ ᱠᱷᱮᱲᱚ ᱠᱟᱱ ᱛᱟᱦᱮᱸᱫ ᱟᱫᱚ ᱱᱚᱜᱼᱚᱭ ᱡᱚᱠᱷᱚᱱ ᱜᱤᱫᱽᱨᱟᱹ ᱠᱚ ᱱᱟᱣᱟ ᱱᱟᱣᱟ ᱠᱚ ᱵᱷᱚᱞᱤ ᱠᱷᱮᱞᱳ ᱠᱚᱠᱚ ᱪᱮᱫ ᱵᱟᱲᱟ ᱠᱮᱫᱟ ᱟᱞᱮ ᱟᱹᱛᱩ ᱨᱮᱱ ᱠᱚ ᱚᱱᱠᱟ ᱠᱚᱦᱚᱸ ᱩᱱᱠᱩ ᱛᱤᱱᱟᱹᱜ ᱠᱚ ᱵᱚᱭᱚᱥ ᱠᱚ ᱵᱟᱯᱞᱟ ᱠᱚᱲᱟ ᱠᱚ ᱡᱟᱦᱟᱸ ᱛᱤᱱᱟᱹᱜ ᱩᱱᱠᱩ ᱦᱚᱸᱠᱚ ᱤᱱᱴᱟᱨᱮᱥᱴ ᱧᱚᱜ ᱮᱱᱟ ᱢᱟᱱᱮ ᱚᱱᱟ ᱨᱮᱱᱟᱜ ᱠᱚ ᱤᱫᱤ ᱧᱚᱜ ᱠᱮᱜᱼᱟ ᱤᱱᱟᱹ ᱯᱚᱨᱮ ᱠᱷᱟᱱᱜᱮ ᱟᱞᱮ ᱦᱚᱸᱞᱮ ᱨᱟᱹᱥᱠᱟᱹᱭᱮᱱᱟ ᱡᱟᱦᱚ ᱤᱱᱟᱹᱜ ᱦᱚᱲ ᱟᱞᱮ ᱟᱹᱛᱩ ᱨᱮᱜᱮ ᱯᱮᱭᱟ ᱯᱩᱱᱭᱟ ᱴᱤᱢ ᱢᱟ ᱵᱮᱱᱟᱜᱼᱟ ᱟᱫᱚ ᱚᱱᱟ ᱞᱮᱠᱟᱛᱮ ᱟᱞᱮ ᱢᱟ ᱱᱚᱰᱮ ᱯᱨᱚᱛᱤ ᱵᱚᱨᱥᱚ ᱜᱮ ᱴᱩᱨᱱᱟᱢᱮᱱᱴ ᱦᱩᱭ ᱵᱟᱲᱟᱜ ᱛᱟᱦᱮᱸᱫ ᱟᱫᱚ ᱡᱚᱠᱷᱚᱱ ᱚᱱᱟ ᱯᱩᱭᱥᱟᱹ ᱯᱚᱛᱨᱚ ᱜᱮᱞᱮ ᱚᱵᱷᱟᱵᱽ ᱵᱟᱲᱟᱭᱮᱱ ᱛᱮ ᱟᱫᱚ ᱚᱠᱚᱭ ᱵᱚᱦᱚᱜ ᱵᱟᱞᱟ ᱱᱟᱦᱟᱜ ᱚᱠᱚᱭ ᱛᱟᱦᱮᱸ ᱞᱮᱱᱟ ᱟᱫᱚ ᱩᱱᱤ ᱡᱚᱠᱷᱚᱱᱮ ᱦᱟᱹᱱᱮᱱᱟ ᱯᱩᱭᱥᱟᱹ ᱨᱮᱱᱟᱜ ᱛᱚ ᱩᱱ ᱡᱚᱠᱷᱟᱱ ᱠᱷᱚᱱᱟᱜ ᱫᱚ ᱟᱫᱚ ᱯᱚᱫᱚᱵᱤ ᱫᱚ ᱯᱚᱫᱚᱵᱤ ᱞᱮ ᱟᱲᱟᱜ ᱠᱮᱫ ᱠᱷᱟᱱ ᱟᱫᱚ ᱤᱱᱟᱹ ᱯᱚᱨᱮ ᱫᱚ ᱟᱞᱮᱭᱟᱜ ᱱᱚᱸᱰᱮ ᱫᱚ ᱚᱱᱩᱥ -ᱴᱷᱟᱱ ᱫᱚ ᱟᱫᱚ ᱵᱷᱚᱞᱤ ᱨᱮᱱᱟᱜ ᱫᱚ ᱦᱤᱴᱟᱹᱱ ᱡᱷᱟᱲᱟᱝ ᱮᱱᱟ ᱟᱫᱚ ᱤᱱᱟᱹ ᱯᱚᱨᱮ ᱦᱚᱸ ᱦᱚᱲ
ᱟᱞᱮ ᱫᱚ ᱱᱟᱦᱟᱜ ᱚᱱᱟ ᱵᱷᱚᱞᱤ ᱵᱚᱞ ᱠᱚᱫᱚ ᱱᱟᱦᱟᱜ ᱞᱮ ᱜᱟᱛᱮ ᱛᱤ ᱦᱳᱭ ᱜᱚᱢᱠᱮ ᱟᱞᱮ ᱫᱚ ᱦᱟᱜ ᱚᱱᱟ ᱵᱷᱚᱞᱤᱵᱚᱞ ᱠᱚᱫᱚ ᱦᱟᱜ ᱞᱮ ᱜᱟᱛᱮ ᱵᱟᱲᱟ ᱞᱮᱱ ᱜᱮᱭᱟ ᱟᱫᱚ ᱠᱟᱛᱷᱟ ᱦᱩᱭᱩᱜ ᱠᱟᱱᱟ ᱡᱮ ᱵᱷᱚᱞᱤ ᱵᱚᱞ ᱫᱚ ᱱᱟᱦᱟᱜ ᱩᱱᱟᱹᱜ ᱟᱹᱛᱩ ᱨᱮᱫᱚ ᱱᱟᱦᱟᱜ ᱵᱟᱠᱚ ᱠᱩᱥᱤᱭᱟᱜ ᱛᱟᱦᱮᱸᱱᱟ ᱦᱳᱭ ᱥᱮ ᱢᱟᱱᱮ ᱪᱮᱫᱟᱜ ᱪᱚ ᱱᱟᱦᱟᱜ ᱵᱟᱝ ᱮᱱᱛᱮ ᱚᱱᱟ ᱨᱮᱱᱟᱜ ᱠᱟᱨᱚᱱ ᱫᱚ ᱵᱟᱞᱟᱝ ᱵᱟᱲᱟᱭᱟ ᱟᱫᱚ ᱢᱤᱫᱴᱮᱱ ᱡᱤᱱᱤᱥ ᱧᱮᱞᱚᱜ ᱠᱟᱱᱟ ᱢᱮᱱᱠᱷᱟᱱ ᱡᱟᱦᱟᱸ ᱯᱷᱩᱴᱵᱚᱞ ᱜᱟᱛᱮᱜ ᱦᱩᱭᱱᱟ ᱠᱨᱤᱠᱮᱴ ᱜᱟᱛᱮᱜ ᱦᱩᱭᱱᱟ ᱦᱳᱭ ᱥᱮ ᱱᱤᱭᱳ ᱵᱟᱨᱭᱟ ᱜᱟᱛᱮ ᱫᱚ ᱦᱟᱜ ᱟᱹᱰᱤ ᱡᱟᱹᱥᱛᱤ -ᱛᱤ ᱠᱚ ᱜᱟᱛᱮᱜ ᱛᱟᱦᱮᱱᱟ ᱟᱫᱚ ᱯᱷᱩᱴᱵᱚᱞ ᱫᱚ ᱟᱸᱡᱚᱢ ᱞᱮᱵᱮᱱ ᱦᱟᱸᱜ ᱥᱮ ᱟᱨ ᱦᱮᱸ ᱯᱷᱩᱴᱵᱚᱞ ᱡᱟᱦᱟᱸ ᱮᱱᱛᱮ ᱟᱹᱛᱩ ᱨᱮᱱ ᱠᱚᱲᱟ ᱠᱚ ᱦᱟᱜ ᱠᱚ ᱠᱩᱥᱤᱜ ᱛᱟᱦᱮᱸᱱᱟ ᱚᱱᱟ ᱫᱚ ᱢᱤᱫᱴᱮᱱ ᱥᱩᱫᱷᱩ ᱢᱟᱛᱨᱚ ᱠᱩᱥᱤ ᱢᱚᱛᱚ ᱫᱚ ᱵᱟᱝ ᱠᱟᱱᱟ ᱩᱱᱠᱩ ᱫᱚᱠᱚ ᱜᱟᱛᱮᱜ ᱛᱟᱦᱮᱸᱱᱟ ᱟᱨ ᱜᱟᱛᱮ ᱠᱟᱛᱮᱫ ᱦᱟᱜ ᱞᱟᱹᱴᱩ ᱞᱟᱹᱴᱩ ᱴᱩᱨᱱᱟᱢᱮᱱᱴ ᱨᱮᱦᱚᱸ ᱯᱟᱴᱤᱥᱤᱯᱮᱴ ᱫᱚᱦᱚᱭ ᱛᱟᱦᱮᱸᱱᱟ ᱟᱞᱮ ᱥᱟᱱᱛᱟᱲ ᱯᱟᱨᱜᱟᱱᱟ ᱥᱮ ᱯᱮᱱᱮᱞ ᱞᱟᱹᱴᱩ ᱞᱟᱹᱴᱩ ᱴᱩᱨᱱᱟᱢᱮᱱᱴ ᱦᱳᱭᱥᱮ ᱦᱳᱭ ᱟᱫᱚ ᱱᱟᱜ ᱟᱹᱰᱤ ᱞᱟᱹᱴᱩ ᱞᱟᱹᱴᱩ ᱴᱩᱨᱱᱟᱢᱮᱱᱴ ᱠᱚ ᱦᱩᱭᱩᱜᱼᱟ ᱚᱱᱟ ᱠᱚᱨᱮ ᱯᱟᱴᱤᱥᱤᱯᱮᱴ ᱦᱚᱸᱠᱚ ᱦᱟᱛᱟᱣ ᱫᱚᱦᱚᱭ ᱛᱟᱦᱮᱸᱱ ᱜᱮᱭᱟ ᱟᱨ ᱢᱤᱫᱵᱟᱨ ᱠᱚ ᱡᱮᱢᱚᱱ ᱵᱟᱨᱦᱮ ᱠᱷᱚᱱ ᱯᱞᱮᱭᱟᱨ ᱠᱚᱦᱚᱸ ᱩᱱᱠᱩ ᱡᱮᱢᱚᱱ ᱟᱣᱩᱴ ᱚᱯᱷ ᱠᱟᱱᱴᱨᱤ ᱨᱮᱱ ᱠᱚ ᱛᱟᱦᱮᱱᱚᱜ ᱠᱟᱱᱟ ᱠᱚᱞᱠᱟᱛᱟ ᱠᱚᱨᱮ ᱰᱮᱨᱟ ᱵᱟᱲᱟ ᱟᱠᱟᱱᱟ ᱨᱟᱺᱪᱤ ᱠᱚᱨᱮ ᱩᱱᱠᱩ ᱠᱚ ᱦᱚᱸ ᱱᱟᱦᱟᱜ ᱞᱮ ᱦᱚᱦᱚᱣ ᱠᱚᱜᱮᱭᱟ ᱜᱟᱛᱮᱜ ᱞᱟᱹᱜᱤᱫ ᱛᱮ ᱟᱫᱚ ᱦᱟᱜ ᱩᱱᱠᱩ ᱫᱚ ᱟᱹᱰᱤ ᱟᱸᱴ ᱠᱟᱹᱣᱰᱤ ᱠᱚ ᱦᱟᱛᱟᱣ ᱛᱟᱦᱮᱱᱟ ᱜᱟᱛᱮᱜ ᱞᱟᱹᱜᱤᱫ -ᱛᱮ ᱦᱳᱭ ᱟᱨ ᱵᱟᱝᱠᱷᱟᱱ ᱫᱚ ᱯᱷᱩᱴᱵᱚᱞ ᱫᱚ ᱱᱟᱜ ᱟᱹᱰᱤ ᱡᱟᱹᱥᱛᱤ ᱠᱚ ᱠᱩᱥᱤᱭᱟᱜ ᱛᱟᱦᱮᱱᱟ ᱟᱞᱮ ᱥᱮᱫ ᱫᱚ ᱦᱟᱜ ᱦᱳᱭ ᱜᱟ ᱛᱤ ᱞᱟᱹᱜᱤᱫ ᱛᱮᱫᱚ ᱢᱟᱱᱮ ᱦᱳᱭ᱾
ᱚᱻ ᱟᱞᱮ ᱦᱚᱸ ᱱᱚᱛᱮ ᱱᱚᱣᱟ ᱵᱷᱚᱞᱤ ᱚᱠᱟᱵᱤᱱ ᱞᱟᱹᱭ ᱠᱮᱫᱟ ᱟᱨ ᱱᱚᱣᱟ ᱠᱨᱤᱠᱮᱴ ᱢᱟ ᱟᱹᱛᱩ ᱠᱚᱨᱮ ᱜᱮ ᱠᱤ ᱡᱟᱦᱟᱸᱼᱼ ᱮᱴᱟᱜ ᱟᱹᱛᱩ ᱠᱚᱨᱮᱱᱟᱜ ᱠᱟᱹᱡ ᱦᱮᱡ ᱵᱟᱲᱟᱜ ᱜᱮᱭᱟ ᱟᱨ ᱱᱚᱣᱟ ᱵᱷᱚᱞᱤ ᱠᱟᱛᱷᱟ ᱫᱚ ᱦᱟᱸᱱᱟᱜ ᱠᱚ ᱡᱟᱹᱥᱛᱤ ᱡᱷᱟᱹᱞ ᱡᱷᱟᱹᱞᱼᱼ ᱟᱞᱮ ᱱᱚᱸᱰᱮ ᱚᱠᱟ ᱚᱱᱩᱥᱴᱷᱟᱱ ᱱᱚᱰᱮ ᱫᱚ ᱵᱟᱠᱚ ᱦᱮᱡ ᱵᱟᱲᱟ ᱟᱠᱟᱱᱟ᱾ ᱟᱨ ᱢᱤᱫᱴᱟᱝ ᱚᱱᱠᱟ ᱟᱹᱛᱩ ᱢᱮᱱᱟᱜᱼᱟ ᱟᱞᱮ ᱠᱷᱚᱱᱟᱜ ᱫᱚᱥ ᱵᱟᱨᱚ ᱠᱤᱞᱳᱢᱤᱴᱟᱨ ᱟᱹᱛᱩ ᱥᱟᱜᱤᱧ ᱨᱮ᱾ ᱛᱚ ᱚᱱᱟ ᱟᱹᱛᱩ ᱨᱮᱫᱚ ᱟᱹᱰᱤ ᱡᱷᱟᱹᱞ ᱡᱷᱟᱹᱞ ᱠᱷᱚᱱᱟᱜ ᱠᱚ ᱦᱮᱡ ᱟᱠᱟᱱᱟ ᱡᱟᱦᱟᱸ ᱠᱚ ᱞᱟᱹᱭᱟᱜ ᱟᱵᱚ ᱛᱟᱹᱢᱤᱞᱱᱟᱲᱩ, ᱲᱩ ᱱᱚᱛᱮ ᱵᱮᱝᱞᱳᱨ ᱥᱟᱭᱤᱰ ᱠᱷᱚᱱᱟᱜ᱾ ᱠᱚ ᱦᱮᱡ ᱞᱮᱱᱟ ᱢᱟᱱᱮ ᱟᱴ ᱢᱟᱱᱮ ᱟᱴᱴᱤ ᱥᱴᱮᱴ ᱠᱷᱚᱱᱟᱜ ᱠᱚ ᱜᱤᱫᱽᱨᱟᱹ ᱦᱚᱸᱠᱚ ᱦᱮᱡ ᱵᱟᱲᱟ ᱟᱠᱟᱱᱟ ᱟᱨ᱾ ᱫᱟᱞ ᱱᱚᱝᱠᱟ ᱦᱩᱭᱩᱜ ᱜᱮᱭᱟ ᱡᱮᱢᱚᱱ ᱢᱟᱱᱮ ᱚᱛ ᱠᱚ ᱛᱟᱨᱠᱚ ᱠᱚᱫᱚᱜ ᱚᱱᱠᱟ ᱫᱟᱞ ᱦᱩᱭᱩᱜ ᱜᱮᱭᱟ ᱚᱱᱟ ᱵᱷᱚᱞᱤᱵᱚᱞ᱾ ᱟᱫᱚ ᱚᱱᱟ ᱫᱟᱞ ᱧᱮᱞ ᱠᱚᱛᱮ ᱜᱮ ᱡᱟᱦᱟᱸᱭ ᱠᱷᱮᱞᱳᱜ ᱠᱚᱦᱚᱸ ᱵᱟᱭ ᱪᱮᱫ ᱠᱟᱜ ᱟᱹᱰᱤ ᱨᱟᱹᱥᱠᱟᱹ ᱨᱚᱢᱚᱡᱽ ᱜᱮ ᱵᱩᱡᱷᱟᱹᱣ ᱜᱚᱫᱟ᱾ ᱚᱱᱠᱟ
ᱦᱳᱭ ᱟᱫᱚ ᱚᱱᱟ ᱞᱟᱹᱜᱤᱫ ᱛᱮᱫᱚ ᱢᱤᱫᱴᱮᱱ ᱤᱱᱵᱟᱭᱨᱚᱢᱮᱱᱴ ᱡᱩᱫᱤ ᱛᱟᱦᱮᱱᱟ, ᱢᱤᱫᱴᱮᱱ ᱤᱱᱵᱷᱟᱭᱨᱚᱢᱮᱱᱴ ᱢᱚᱛᱞᱚᱵ ᱫᱚ ᱢᱤᱫᱴᱮᱱ ᱚᱱᱟ ᱯᱚᱨᱤᱵᱮᱥ ᱛᱟᱦᱮᱱᱟ ᱠᱷᱮᱞᱳᱲ ᱠᱚᱠᱚ ᱛᱟᱦᱮᱱᱟ, ᱠᱷᱮᱞᱳᱰᱤᱭᱟᱹ ᱠᱚᱠᱚ ᱛᱟᱦᱮᱱᱟ ᱟᱨ ᱜᱟᱛᱮᱜ ᱦᱚᱲ ᱠᱩ ᱛᱟᱦᱮᱱᱟ ᱟᱨ ᱚᱴᱳᱢᱮᱴᱤᱠ ᱜᱮ ᱫᱚᱨᱥᱚᱠ ᱫᱚ ᱱᱟᱦᱟᱜ ᱠᱚ ᱧᱟᱢ ᱠᱚᱜᱮᱭᱟ ᱩᱱᱠᱩ ᱫᱚ, ᱪᱮᱫᱟᱜ ᱡᱮ ᱩᱱᱠᱩ ᱚᱱᱟ ᱡᱟᱭᱜᱟ ᱨᱮᱠᱚ ᱜᱟᱛᱮᱜ ᱠᱟᱱᱟ᱾ ᱚᱱᱟ ᱡᱟᱭᱜᱟ ᱨᱮ ᱟᱵᱮᱱ ᱵᱮᱱ ᱵᱟᱨ ᱦᱚᱲ ᱡᱩᱫᱤ ᱜᱟᱛᱮᱜ ᱠᱟᱱᱟ ᱛᱚ ᱟᱵᱮᱱ ᱵᱟᱨ ᱦᱚᱲ ᱦᱚᱸ ᱠᱤᱱ ᱧᱮᱞ ᱛᱮᱠᱤᱱ ᱪᱟᱞᱟᱜ ᱜᱮᱭᱟ ᱦᱳᱭᱥᱮ, ᱟᱫᱚ ᱵᱟᱱᱟ ᱦᱚᱲ ᱠᱤᱱ ᱪᱟᱞᱟᱜ ᱠᱷᱟᱡ ᱚᱱᱮ ᱚᱱᱠᱟ ᱚᱱᱠᱟ ᱛᱮᱜᱮ ᱦᱚᱲ ᱠᱚ ᱡᱟᱨᱳᱣᱟᱜ ᱜᱮᱭᱟ ᱟᱨ ᱠᱚ ᱪᱟᱞᱟᱜ ᱜᱮᱭᱟ ᱟᱨ ᱠᱚ ᱜᱟᱛᱮᱜ ᱜᱮᱭᱟ ᱩᱱᱠᱩ ᱦᱚᱸ, ᱟᱫᱚ ᱚᱱᱟ ᱧᱮᱞ ᱠᱟᱛᱮᱜ ᱜᱮ ᱱᱟᱷᱟᱜ ᱟᱵᱚ ᱥᱯᱳᱨᱴ ᱨᱮᱦᱚᱸ ᱟᱵᱚ ᱟᱹᱰᱤ ᱜᱟᱱ ᱦᱚᱲ ᱠᱩ ᱞᱟᱦᱟ ᱥᱮᱫ ᱠᱚ ᱪᱟᱞᱟᱣ ᱠᱟᱱᱟ᱾ ᱥᱩᱫᱷᱩ ᱢᱟᱛᱛᱨᱚ ᱠᱨᱤᱠᱮᱴ ᱯᱷᱩᱴᱵᱚᱞ ᱨᱮᱦᱚᱸ ᱵᱟᱝ ᱵᱷᱚᱞᱤᱵᱚᱞ ᱨᱮᱦᱚᱸ ᱠᱚ ᱜᱟᱛᱮᱜ ᱠᱟᱱ ᱛᱟᱵᱚᱱ ᱜᱮᱭᱟ᱾ ᱟᱫᱚ ᱟᱵᱚ ᱫᱤᱥᱚᱢ ᱨᱮᱫᱚ ᱵᱷᱚᱞᱤᱵᱚᱞ ᱨᱮᱫᱚᱻ ᱢᱟᱱᱮ ᱠᱚ ᱛᱷᱚᱲᱟ ᱠᱚ ᱠᱷᱟᱴᱚ ᱧᱚᱜ ᱜᱮᱭᱟ ᱦᱚᱲ ᱛᱚ᱾ ᱟᱫᱚ ᱩᱥᱩᱞ ᱦᱚᱲ ᱫᱚᱨᱠᱟᱨᱚᱜ ᱠᱟᱱᱟ ᱚᱱᱟ ᱨᱮᱫᱚ᱾
ᱦᱚ ᱟᱨ ᱮᱱᱛᱮ ᱨᱮᱦᱚᱸ ᱡᱟᱦᱟᱸ ᱡᱟᱦᱟᱸ ᱛᱤᱱᱟᱹᱜ ᱠᱚ ᱠᱮ-ᱠᱷᱮᱞ ᱵᱟᱞᱟᱭᱫᱟ ᱩᱱᱠᱩ ᱵᱷᱚᱞᱤ ᱠᱷᱮᱞ ᱠᱚ ᱱᱟᱦᱟᱜ ᱟᱫᱚ ᱩᱱᱫᱚ ᱢᱟᱱᱮ ᱡᱷᱚᱛᱚ ᱜᱮ ᱪᱷᱚ ᱯᱷᱩᱴ ᱜᱟᱪᱷᱟ ᱜᱟᱪᱷᱤ ᱤᱱᱟᱹ ᱩᱥᱩᱞ ᱩᱥᱩᱞ ᱠᱚᱲᱟ ᱜᱮᱠᱚ ᱯᱟᱴᱤᱥᱤᱯᱮᱴ ᱜᱮᱭᱟ᱾ ᱟᱫᱚ ᱧᱮᱞ ᱠᱚᱜᱮᱭᱟ ᱟᱹᱞᱤᱧ ᱦᱚᱞᱤᱧ ᱡᱚᱠᱷᱟ ᱵᱟᱲᱟᱜ ᱜᱮᱭᱟᱞᱤᱧ ᱡᱮᱦᱮᱛᱩ ᱠᱷᱮᱞᱳᱲ ᱨᱮᱱᱟᱜ ᱤᱱᱴᱟᱨᱮᱥᱴ ᱢᱮᱱᱟᱜ ᱛᱟᱹᱞᱤᱧᱟ ᱛᱚ ᱟᱫᱚᱞᱤᱧ ᱩᱱᱠᱩ ᱥᱩᱨ ᱠᱩᱞᱤᱞᱤᱧ ᱟᱪᱩᱨ ᱵᱟᱲᱟᱜ ᱜᱮᱭᱟ᱾ ᱟᱫᱚᱞᱤᱧ ᱛᱤ ᱠᱚᱛᱮ ᱞᱤᱧ ᱢᱟᱯ ᱵᱟᱲᱟᱜ ᱜᱮᱭᱟ ᱢᱮᱱᱫᱟᱹᱧ ᱤᱱᱟᱹᱜ ᱤᱱᱟᱹᱜ ᱤᱧ ᱯᱷᱮᱰᱟ᱾ ᱟᱨᱦᱚ ᱤᱱᱟᱹᱜ ᱩᱥᱩᱞ ᱫᱚ ᱱᱩᱠᱩ ᱢᱟ᱾ ᱪᱮᱫ ᱠᱚ ᱫᱟᱞᱮᱜᱼᱟ ᱩᱱᱠᱩ ᱢᱟ ᱛᱤ ᱠᱚᱠᱚ ᱫᱮᱠᱷᱟᱣ ᱞᱮᱠᱷᱟᱱ ᱜᱮ ᱚᱱᱟ ᱱᱮᱴ ᱠᱚᱨᱮᱱᱟᱜ ᱦᱟᱱᱟ ᱯᱟᱥᱴᱟ ᱠᱷᱚᱱᱟᱜ ᱱᱟᱦᱟᱜ ᱯᱟᱥᱴᱟ ᱠᱚ ᱤᱭᱟᱹ ᱧᱟᱢ ᱜᱮᱭᱟ ᱟᱫᱚ ᱩᱱᱠᱩ ᱫᱚ ᱱᱚᱣᱟ ᱥᱤᱨᱯᱟᱹ ᱞᱟᱹᱜᱤᱫ ᱛᱮᱫᱚ ᱵᱟᱠᱚ ᱦᱤᱡᱩᱜ ᱜᱮᱭᱟ, ᱟᱫᱚ ᱩᱱᱠᱩ ᱞᱟᱹᱜᱤᱫ ᱫᱚ ᱥᱮ ᱢᱟᱱᱮ ᱟᱠᱚ ᱢᱟᱱᱮ ᱵᱮᱠᱛᱤᱜᱚᱛᱚ ᱯᱟᱨᱥᱚᱱᱟᱞ ᱚᱱᱟ ᱴᱤᱭᱟᱹᱲᱤᱭᱟᱹ ᱠᱚ ᱤᱫᱤᱭᱟ ᱟᱫᱚ ᱥᱤᱨᱯᱟᱹ ᱫᱚ ᱛᱟᱦᱮᱸ ᱠᱚᱜᱼᱟ ᱚᱸᱰᱮ ᱫᱚ ᱯᱟᱸᱪ ᱦᱟᱡᱟᱨ ᱫᱚᱥ-ᱦᱟᱡᱟᱨ ᱨᱮᱜᱮ ᱥᱤᱨᱯᱟᱹ ᱫᱚ᱾
ᱟᱫᱚ ᱚᱱᱟᱛᱮ ᱥᱤᱲᱯᱟᱹ ᱫᱚ ᱱᱩᱠᱩ ᱫᱚ ᱱᱚᱣᱟ ᱤᱭᱟᱹᱛᱮ ᱵᱟᱠᱚ ᱜᱟᱛᱮᱜᱼᱟ ᱪᱮᱫᱟᱜ ᱡᱮ ᱦᱳᱭ ᱥᱤᱲᱯᱟᱹ ᱜᱟᱛᱮ ᱞᱟᱹᱜᱤᱫ ᱫᱚ ᱟᱫᱚ ᱱᱟᱦᱟᱜ ᱚᱱᱟ ᱯᱷᱨᱮᱱᱰᱞᱤ ᱫᱚ ᱚᱸᱰᱮ ᱫᱚ ᱵᱟᱠᱚ ᱫᱚᱦᱚᱭᱫᱟ, ᱚᱱᱟ ᱫᱚ ᱱᱟᱦᱟᱜ ᱩᱱᱠᱩ ᱢᱤᱫᱴᱮᱱ ᱚᱱᱟ ᱠᱷᱮᱞ ᱨᱮᱭᱟᱜ ᱚᱱᱮ ᱪᱮᱫ ᱠᱚ ᱢᱮᱱᱟ ᱠᱷᱮᱞ ᱨᱮᱭᱟᱜ ᱯᱳᱨᱛᱤᱵᱷᱟ ᱦᱚᱸᱠᱚ ᱩᱫᱩᱜ ᱮᱫ ᱠᱟᱱᱟ, ᱟᱨ ᱢᱤᱫᱴᱮᱱ ᱠᱷᱮᱞ ᱦᱚ ᱠᱚ ᱯᱟᱨᱪᱟᱨᱮᱫ ᱠᱟᱱᱟ ᱦᱳᱭᱥᱮ, ᱡᱮᱢᱚᱱ ᱟᱵᱚ ᱥᱮᱫ ᱫᱚ ᱫᱤᱥᱚᱢ ᱨᱮᱫᱚ ᱚᱱᱟ ᱡᱟᱦᱟᱸ ᱵᱚᱱ ᱜᱟᱛᱮ ᱵᱚᱱ ᱞᱟᱹᱭᱮᱫ ᱞᱟᱝ ᱚᱱᱟ ᱫᱚ ᱩᱱᱟᱹᱜ ᱤᱭᱟᱹ ᱵᱟᱹᱱᱩᱜᱼᱟ ᱢᱮᱱᱠᱷᱟᱱ ᱤᱱᱴᱟᱨᱱᱮᱥᱱᱮᱞ ᱨᱮᱫᱚ ᱚᱱᱟ ᱫᱚ ᱱᱟᱦᱟᱸᱜ ᱟᱹᱰᱤ ᱡᱟᱹᱥᱛᱤ ᱚᱱᱟ ᱨᱮᱱᱟᱜ ᱦᱚᱸ ᱤᱭᱟᱹ ᱢᱮᱱᱟᱜᱼᱟ ᱠᱚᱢᱯᱤᱴᱤᱥᱮᱱ ᱢᱮᱱᱟᱜᱼᱟ᱾ ᱡᱟᱦᱟᱸᱨᱮ ᱚᱱᱟ ᱡᱩᱫᱤ ᱵᱚᱱ ᱢᱮᱱᱠᱟᱱ ᱟᱵ ᱠᱩ ᱱᱩᱠᱩ ᱡᱟᱦᱟᱸ ᱠᱚ ᱢᱮᱛᱟᱜ ᱠᱟᱱᱟ ᱱᱩᱠᱩ ᱛᱟᱸᱡᱟᱱᱤᱭᱟ ᱦᱩᱭ ᱱᱟᱠᱳ, ᱱᱩᱠᱩ ᱟᱣᱩᱴ ᱚᱯᱷ ᱠᱟᱱᱴ ᱨᱤ ᱟᱯᱷᱨᱤᱠᱟ ᱠᱚ ᱦᱩᱭᱱᱟ ᱛᱟᱧᱡᱟᱱᱤ ᱦᱩᱭᱱᱟ ᱚᱱᱟ ᱠᱚ ᱫᱤᱥᱚᱢ ᱨᱮᱱ ᱦᱚᱲ ᱫᱚ ᱱᱟᱦᱟᱜ ᱢᱮᱱᱟᱜ ᱠᱚᱣᱟ ᱪᱷᱮ ᱯᱷᱤᱴ ᱥᱟᱛ ᱯᱷᱤᱴ ᱱᱟᱦᱟᱜ ᱟᱹᱰᱤ ᱩᱥ ᱩᱥᱩᱞ ᱩᱥᱩᱞ ᱦᱚᱲ ᱢᱮᱱᱟᱜ ᱠᱚᱣᱟ ᱦᱳᱭᱥᱮ ᱟᱫᱚ ᱩᱱᱠᱩ ᱫᱚ ᱱᱟᱦᱟᱜ ᱩᱱᱠᱩ ᱦᱚᱲ ᱡᱟᱦᱟᱸ ᱢᱮᱱᱟᱜ ᱠᱚᱣᱟ ᱟᱫᱚ ᱳᱱ ᱠᱩ ᱦᱚᱲ ᱫᱚ ᱱᱟᱦᱟᱜ ᱩᱱᱠᱩ ᱦᱚᱲ ᱫᱚ ᱥᱟᱛ ᱯᱷᱤᱴ ᱟᱴ ᱯᱷᱤᱴ ᱡᱟᱦᱟᱸᱭ ᱢᱮᱱᱟᱜ ᱠᱚᱣᱟ ᱩᱱᱠᱩ ᱫᱚ ᱱᱩᱠᱩ ᱵᱷᱚᱞᱤᱵᱚᱞ ᱞᱟᱹᱜᱤᱫ᱾ ᱛᱮᱫᱚ ᱱᱟᱦᱟᱜ ᱟᱹᱰᱤ ᱨᱟᱹᱥᱠᱟᱹ ᱟᱨ ᱟᱹᱰᱤ ᱢᱚᱸᱡᱽ ᱠᱚ ᱜᱟᱛᱮ ᱫᱟᱲᱮᱜᱼᱟ ᱪᱮᱫᱟᱜ ᱡᱮ ᱩᱱᱠᱩ ᱫᱚ ᱩᱥᱩᱞ ᱦᱚᱲ ᱠᱟᱱᱟ ᱠᱚ ᱛᱚ᱾ ᱡᱮᱢᱚᱱ ᱡᱟᱦᱟᱸ ᱢᱤᱫᱴᱮᱱ ᱦᱟᱱᱛᱮ ᱠᱷᱚᱸᱡ ᱪᱟᱯᱮᱜ ᱠᱟᱱᱟ ᱛᱟᱦᱞᱮ ᱱᱩᱠᱩ ᱱᱚᱛᱮ ᱠᱚ ᱟᱨᱟᱢᱛᱮ ᱜᱟᱛᱮ ᱫᱟᱹᱲᱤᱜᱼᱟ᱾ ᱪᱟᱯ ᱫᱟᱲᱤᱭᱟᱜᱼᱟᱭ᱾ ᱟᱨ ᱚᱱᱟ ᱵᱚᱞᱮ ᱟᱴᱠᱟᱣ ᱫᱟᱹᱲᱤᱭᱟᱛᱟᱭᱟ, ᱟᱨ ᱜᱩᱰᱨᱟᱹ ᱦᱚᱲ ᱡᱩᱫᱤᱢ ᱜᱟᱹᱛᱤᱜᱼᱟ ᱛᱟᱦᱞᱮ ᱫᱚ ᱩᱱᱤ ᱫᱚ ᱵᱚᱞ ᱪᱚᱴ ᱨᱮᱱ ᱵᱚᱞ ᱫᱚ ᱦᱟᱸᱜ ᱢᱩᱥ ᱠᱤᱞ ᱛᱮ ᱦᱟᱸᱜ ᱫᱚᱱ ᱠᱟᱛᱮᱜ ᱮ ᱛᱤᱭᱟᱹᱜ ᱫᱟᱹᱲᱤᱭᱭᱟ ᱦᱳᱭᱥᱮ ᱟᱫᱚ ᱢᱤᱫᱴᱮᱡ ᱴᱮᱠᱱᱤᱠ ᱡᱩᱫᱤ ᱢᱮᱱᱟᱜᱼᱟ ᱛᱟᱦᱞᱮ ᱫᱚ ᱦᱩᱭᱩᱜ ᱜᱮᱭᱟ, ᱟᱨ ᱴᱮᱠᱱᱤᱠ ᱡᱩᱫᱤ ᱵᱟᱹᱱᱩᱜᱼᱟ
ᱩᱥᱩᱞ ᱦᱮᱞ ᱜᱮᱠᱚ ᱠᱷᱮᱞᱟ ᱱᱚᱣᱟ ᱵᱷᱚᱞᱤᱠᱚᱞ ᱚᱝᱠᱟ ᱦᱚᱸ ᱵᱟᱝᱼᱟ ᱟᱹᱵᱤᱱ ᱡᱩᱫᱤ